ᱜᱚᱝᱠᱮ᱾
ᱦᱮᱸ ᱡᱚᱦᱟᱨ ᱜᱮ ᱜᱚᱝᱠᱮ, ᱨᱚᱲ ᱠᱚ ᱟᱸᱡᱚᱢᱚᱜ ᱠᱟᱱ ᱛᱟᱹᱞᱤᱧ-ᱟ?
ᱦᱮᱸ ᱦᱮᱸ ᱟᱹᱰᱤ ᱱᱟᱯᱟᱭ ᱟᱹᱰᱤ ᱢᱚᱸᱡᱽ ᱟᱸᱡᱚᱢ ᱦᱤᱡᱩᱜ ᱠᱟᱱᱟ ᱱᱤᱛᱳᱜ ᱫᱚ ᱟᱨ ᱟᱹᱞᱤᱧᱟᱜ ᱦᱚᱸ ᱪᱮᱫ
ᱦᱮᱸ ᱨᱚᱲ ᱠᱚ ᱟᱸᱡᱚᱢᱚᱜ ᱠᱟᱱ ᱜᱮᱭᱟ ᱛᱚ᱾
ᱟᱫᱚ ᱪᱮᱫ ᱠᱚᱵᱤᱱ ᱪᱤᱠᱟᱹᱭ ᱫᱟ?
ᱱᱤᱛᱳᱜ ᱢᱟ ᱱᱚᱜᱚᱭ ᱪᱮᱫ ᱦᱚᱸ ᱵᱟᱝ ᱪᱤᱠᱟ ᱵᱟᱲᱟ ᱦᱩᱭᱩᱜ ᱠᱟᱱᱟ ᱢᱟᱱᱮ ᱮᱥᱮ ᱜᱮ ᱫᱩᱲᱩᱵ ᱵᱟᱲᱟ ᱦᱩᱭ ᱠᱟᱱᱟ᱾ ᱦᱚᱸᱜᱚᱭ ᱢᱳᱵᱟᱭᱤᱞ ᱠᱚ ᱧᱮᱞ ᱵᱟᱲᱟ ᱦᱩᱭᱩᱜ
ᱟᱫᱚ ᱚ᱾ ᱟᱫᱚ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮᱭᱟᱞᱮ ᱡᱚᱛᱚ ᱦᱚᱲ ᱜᱮ, ᱚᱲᱟᱜ ᱠᱚᱨᱮ ᱦᱚᱸ ᱟᱨ ᱤᱧ ᱦᱚᱸ ᱱᱤᱛᱳᱜ ᱫᱷᱟᱹᱵᱤᱡ ᱫᱚ ᱦᱟᱸᱜ, ᱟᱯᱮ ᱠᱚᱜᱮ ᱪᱮᱫ ᱞᱮᱠᱟ ᱦᱟᱸᱜ?
ᱟᱞᱮ ᱠᱚᱦᱚᱸ ᱱᱟᱯᱟᱭ ᱜᱮ ᱚᱲᱟᱜ ᱠᱚᱨᱮ ᱜᱮ ᱢᱮᱱᱟᱜ ᱟᱠᱟᱫ ᱞᱮᱭᱟ᱾
ᱟᱨ ᱠᱟᱹᱢᱤ ᱠᱟᱹᱥᱱᱤ ᱞᱮᱠᱟᱛᱚ ᱛᱚᱵᱮ ᱯᱮ ᱯᱩᱨᱟᱹᱣ ᱵᱟᱲᱟ ᱠᱮᱫᱟ, ᱥᱮ ᱟᱹᱣᱨᱤ ᱦᱟᱸᱜ ᱱᱚᱣᱟ ᱦᱩᱲᱩ ᱨᱚᱦᱚᱭ ᱠᱚ ᱥᱮ ᱪᱮᱫ
ᱩᱸ ᱵᱟᱝᱟ ᱦᱩᱲᱩ ᱨᱚᱦᱚᱭ ᱠᱟᱹᱢᱤ ᱫᱚ ᱱᱟᱦᱟᱸᱜ ᱟᱶᱨᱤ ᱠᱚᱢᱯᱞᱤᱴ ᱴᱚᱜᱟ ᱱᱟᱦᱟᱸᱜ ᱪᱟᱹᱞᱩᱜ ᱠᱟᱱ ᱜᱮᱭᱟ ᱮᱭ ᱥᱚᱵᱮ ᱮᱛᱚᱦᱚᱵᱚᱜ ᱠᱟᱱᱟ᱾
ᱟᱪᱪᱷᱟ ᱟᱪᱪᱷᱟ᱾
ᱮᱠᱷᱚᱱᱚ ᱞᱟᱜᱟᱫ ᱜᱮᱭᱟ ᱢᱤᱫ ᱪᱟᱸᱫᱳ ᱜᱟᱱ᱾
ᱢᱤᱫ ᱪᱟᱸᱫᱳ ᱜᱟᱱ ᱟᱨᱦᱚᱸ ᱞᱟᱜ ᱠᱟᱜ-ᱟ ᱢᱟᱱᱮ ᱟᱹᱰᱤ ᱡᱟᱹᱥᱛᱤ ᱥᱳᱢᱟᱹᱭ ᱞᱟᱜᱟᱜ ᱠᱟᱱᱟ, ᱥᱮ ᱪᱮᱫᱞᱮᱠᱟ ᱟᱹᱰᱤ ᱡᱟᱹᱥᱛᱤ ᱱᱚᱝᱠᱟ ᱠᱷᱮᱛ ᱠᱚ ᱢᱮᱱᱟᱜ-ᱟ ᱥᱮ ᱪᱮᱫᱞᱮᱠᱟ?
ᱵᱟᱝᱜᱮ ᱢᱟᱱᱮ ᱮᱭ ᱮᱛᱚᱦᱚᱵᱚᱜ ᱠᱟᱱᱟ ᱟᱨᱠᱤ᱾
ᱢᱟᱱᱮ ᱯᱩᱨᱟᱹ ᱟᱛᱳ ᱦᱚᱲᱟᱜ ᱢᱟᱱᱮ ᱢᱤᱫ ᱪᱟᱸᱫᱳ ᱞᱟᱜᱟᱜ-ᱟ ᱥᱮ ᱵᱟᱝ ᱚᱱᱟ ᱢᱮᱱ ᱡᱚᱝ ᱠᱟᱱᱟ ᱥᱮ ᱟᱯᱱᱟᱨᱟᱜ ᱜᱮ ᱢᱤᱫ ᱪᱟᱸᱫᱳ ᱞᱟᱜᱟᱜ-ᱟ᱾
ᱟᱞᱮᱭᱟᱜ ᱫᱚ ᱱᱟᱦᱟᱸᱜ ᱵᱟᱝ-ᱟ ᱯᱩᱨᱳ ᱮᱭ ᱮᱛᱚᱦᱚᱵᱚᱜ ᱠᱟᱱᱟ ᱱᱚᱣᱟ ᱫᱷᱟᱨᱮ ᱨᱚᱦᱚᱭ ᱫᱚ ᱦᱟᱸᱜ ᱨᱚᱦᱚᱭ ᱠᱟᱹᱢᱤ᱾
ᱟᱪᱪᱷᱟ ᱟᱪᱪᱷᱟ᱾ ᱟᱞᱮ ᱥᱮᱫ ᱦᱚᱸ ᱢᱟᱱᱮ ᱟᱫᱚᱢ ᱟᱫᱚᱢ ᱠᱚᱫᱚ ᱠᱚ ᱪᱟᱵᱟ ᱵᱟᱲᱟ ᱠᱮᱫᱟ᱾ ᱟᱨ ᱢᱤᱫ ᱵᱟᱨ ᱦᱚᱲᱟᱜ ᱱᱚᱝᱠᱟ ᱥᱟᱨᱮᱡ ᱵᱟᱲᱣ ᱠᱟᱱᱟ, ᱦᱩᱲᱩ ᱨᱚᱦᱚᱭ ᱞᱮᱠᱟ ᱛᱮᱫᱚ᱾
ᱦᱩᱸ ᱵᱟᱝᱟ ᱟᱞᱮ ᱫᱚ ᱱᱟᱦᱟᱸᱜ ᱛᱟᱭᱚᱢ ᱜᱚᱫ ᱜᱮᱭᱟᱞᱮ ᱱᱚᱣᱟ ᱫᱷᱟᱨᱮ ᱫᱚ᱾
ᱟᱪᱪᱷᱟ ᱟᱪᱪᱷᱟ᱾
ᱟᱨ ᱛᱚᱵᱮ ᱮᱴᱟᱜ ᱪᱟᱥ ᱞᱮᱠᱟᱛᱮ ᱫᱚ ᱟᱞᱮᱥᱮᱫ ᱱᱮᱛᱟᱨ ᱢᱟ ᱱᱚᱣᱟ ᱡᱚᱱᱰᱨᱟ ᱦᱚᱸᱠᱚ ᱪᱟᱥ ᱵᱟᱲᱟ ᱟᱠᱟᱫ ᱜᱮᱭᱟ ᱟᱹᱰᱤ ᱡᱟᱹᱥᱛᱤ ᱜᱮ ᱱᱚᱣᱟ ᱵᱟᱲᱜᱮ ᱠᱚᱨᱮᱢ ᱢᱮᱱ ᱫᱟᱲᱮᱭᱟᱜᱼᱟ ᱟᱯᱮ ᱥᱮᱫ ᱱᱚᱣᱟ ᱡᱚᱸᱰᱨᱟ ᱦᱚᱸᱠᱚ ᱪᱟᱥ ᱜᱮᱭᱟ ᱥᱮ ᱵᱟᱝ ᱦᱟᱜ
ᱵᱟᱝᱜᱮ ᱟᱞᱮ ᱱᱚᱣᱟ ᱫᱷᱟᱨᱮ ᱛᱮᱱᱟᱜ ᱦᱩᱲᱩ ᱜᱮ ᱪᱟᱥ ᱦᱩᱭᱩᱜ ᱠᱟᱱᱟ ᱟᱨᱻ ᱟᱱᱟ ᱠᱚᱜᱮ
ᱟᱪᱪᱷᱟ ᱟᱪᱪᱷᱟ ᱢᱟᱱᱮ ᱚᱱᱠᱟ ᱵᱟᱲᱜᱮ ᱠᱚ ᱵᱟᱹᱱᱩᱜᱼᱟ ᱥᱮ ᱢᱟᱱᱮ ᱟᱹᱰᱤ ᱡᱟᱹᱥᱛᱤ ᱫᱟᱜ ᱡᱟᱹᱲᱤᱭᱟᱭ ᱢᱟᱱᱮ ᱫᱟᱜ ᱨᱮᱱᱟᱜ ᱥᱩᱵᱤᱫᱷᱟ ᱢᱟᱱᱮ ᱟᱹᱰᱤ ᱡᱟᱥᱛᱤ ᱜᱮ ᱢᱮᱱᱟᱜᱼᱟ ᱥᱮ ᱪᱮᱫ ᱠᱟᱨᱚᱱ ᱛᱟᱦᱮᱸ ᱱᱚᱝᱠᱟ ᱵᱟᱯᱮ ᱪᱟᱥ ᱮᱫᱟ ᱱᱚᱣᱟ ᱡᱚᱸᱰᱨᱟ ᱠᱷᱚᱱ
ᱫᱟᱜ ᱢᱮᱱᱟᱜᱼᱟ ᱥᱮ ᱡᱟᱹᱥᱛᱤ ᱟᱫᱚ ᱚᱱᱟ ᱠᱷᱟᱹᱛᱤᱨ ᱛᱮ ᱚᱱᱠᱟ ᱫᱚ ᱡᱟᱦᱟᱱᱟᱜ ᱪᱟᱥ ᱵᱟᱝ ᱦᱩᱭᱩᱜ ᱜᱮᱭᱟ ᱚᱸᱻ ᱦᱩᱲᱩ ᱜᱮ ᱨᱚᱦᱚᱭ ᱦᱩᱭᱩᱜ ᱜᱮᱭᱟ ᱟᱨ ᱠᱤᱪᱷᱩᱱᱟᱜ ᱵᱟᱦᱟ ᱦᱚᱸᱠᱚ ᱪᱟᱥ ᱮᱫᱟ
ᱟᱪᱪᱷᱟ ᱪᱷᱟ ᱵᱟᱦᱟ ᱵᱟᱦᱟ ᱢᱟᱱᱮ ᱱᱚᱣᱟ ᱠᱩᱥᱵᱤ ᱠᱚ ᱥᱮ ᱡᱟᱦᱟᱱᱟᱜ ᱚᱱᱠᱟ ᱥᱮ ᱪᱮᱫ ᱞᱮᱠᱟ᱾
ᱦᱮᱸ ᱦᱮᱸ ᱦᱮᱸ
ᱟᱫᱚ ᱫᱚ ᱟᱠᱷᱨᱤᱧ ᱞᱟᱹᱜᱤᱫ
ᱚᱱᱟ ᱠᱚᱫᱚ ᱟᱹᱠᱷᱨᱤᱧ ᱞᱟᱹᱜᱤᱫ
ᱟᱪᱪᱷᱟ ᱟᱪᱪᱷᱟ ᱚ ᱡᱮᱞᱮᱠᱟ ᱚᱱᱟ ᱢᱟᱞᱟ ᱠᱩ ᱟᱹᱠᱷᱨᱤᱧ ᱜᱟᱱᱚᱜ
ᱦᱮᱸ ᱢᱟᱞᱟ ᱠᱚ ᱦᱟᱸ ᱵᱟᱡᱟᱨ ᱠᱚᱨᱮ ᱡᱟᱦᱟᱸ ᱠᱚ ᱟᱠᱷᱨᱤᱧᱚᱜ ᱜᱮᱭᱟ ᱚᱱᱟ ᱠᱚ
ᱯᱩᱡᱟᱹ ᱯᱟᱴᱷᱥ ᱥᱮ ᱵᱚᱸᱜᱟ ᱵᱩᱨᱩ ᱞᱟᱹᱜᱤᱫ, ᱟᱫᱚᱢ ᱠᱚᱫᱚ ᱠᱚ ᱠᱤᱨᱤᱧᱟ ᱥᱮ ᱵᱟᱝ ᱟᱪᱪᱷᱟ ᱟᱪᱪᱷᱟ, ᱛᱚᱵᱮ ᱱᱚᱣᱟ ᱵᱟᱦᱟ ᱫᱚ ᱪᱮᱫ ᱞᱮᱠᱟᱱ ᱡᱟᱭᱜᱟ ᱨᱮᱯᱮ ᱪᱟᱥᱟ ᱢᱟᱱᱮ ᱠᱷᱮᱛ ᱨᱮᱜᱮ ᱦᱟᱸᱜ ᱥᱮ ᱢᱟᱱᱮ ᱥᱩᱨ ᱥᱩᱯᱩᱨ ᱚᱲᱟᱜ ᱟᱲᱮ ᱯᱟᱥᱮ ᱨᱮ ᱥᱮ ᱪᱮᱫ ᱞᱮᱠᱟ?
ᱵᱟᱝᱟ ᱠᱷᱮᱛ ᱨᱮᱜᱮ᱾
ᱟᱪᱪᱷᱟ ᱟᱪᱪᱷᱟ ᱠᱷᱮᱛ ᱨᱮᱜᱮ, ᱟᱫᱚ ᱱᱚᱣᱟ ᱫᱚ ᱪᱟᱥ ᱪᱮᱫ ᱞᱮᱠᱟ ᱵᱚᱞᱮ ᱜᱟᱱᱚᱜᱼᱟ ᱢᱟᱱᱮ ᱟᱹᱛᱷᱟᱣᱲᱤ ᱜᱮ ᱱᱚᱝᱠᱟ ᱮᱨ ᱵᱟᱲᱟ ᱠᱟᱢ ᱟᱡᱛᱮ ᱡᱟᱱᱟᱢᱚᱜᱼᱟ ᱥᱮ ᱡᱟᱦᱟ ᱚᱱᱠᱟ ᱨᱚᱦᱚᱭ ᱦᱩᱭᱩᱜᱼᱟ, ᱫᱷᱟᱨᱮ ᱫᱷᱟᱨᱮ ᱥᱮ ᱢᱤᱫᱴᱮᱡ ᱢᱤᱫᱴᱮᱱ
ᱪᱟᱥ ᱦᱩᱭᱩᱜᱼᱟ ᱚᱱᱟ ᱦᱚᱸ ᱪᱟᱥ ᱯᱚᱫᱽᱫᱷᱚᱛᱤ ᱢᱮᱱᱟᱜ ᱟᱠᱟᱫᱟ᱾ ᱨᱚᱦᱚᱭ ᱦᱩᱭᱩᱜᱼᱟ ᱦᱩᱲᱩ ᱡᱟᱦᱟᱸ ᱞᱮᱠᱟ ᱵᱚᱱ ᱨᱚᱦᱚᱭ ᱜᱮᱭᱟ ᱚᱱᱠᱟ ᱜᱮ ᱚᱱᱟ ᱨᱮᱭᱟᱜ ᱦᱚᱸ ᱠᱷᱮᱛ ᱠᱚᱨᱮ ᱞᱚᱥᱚᱫ ᱠᱚ ᱨᱮᱰᱤ ᱠᱟᱛᱮ, ᱢᱟᱫᱟ ᱠᱚ ᱵᱮᱱᱟᱣ ᱠᱟᱛᱮᱜ ᱨᱚᱦᱚᱭ ᱦᱩᱭᱩᱜᱼᱟ
ᱟᱪᱷᱟ ᱟᱪᱪᱷᱟ ᱟᱞᱮ ᱥᱮᱫ ᱢᱟ ᱮᱱᱛᱮ ᱱᱚᱝᱠᱟ ᱱᱚᱣᱟ ᱠᱩᱥᱵᱤ ᱵᱟᱦᱟ ᱥᱮ ᱡᱟᱦᱟᱱᱟᱜ ᱜᱮ ᱵᱟᱦᱟ ᱨᱚᱦᱚᱭ ᱞᱮᱠᱟᱛᱮ ᱟᱠᱷᱨᱤᱧ ᱞᱟᱹᱜᱤᱫ ᱫᱚ ᱵᱟᱹᱧ ᱧᱮᱞ ᱵᱟᱲᱟ ᱟᱠᱟᱫ ᱠᱚᱣᱟ ᱦᱟᱸᱜ᱾ ᱟᱫᱚᱧ ᱟᱸᱡᱚᱢ ᱵᱟᱲᱟ ᱟᱠᱟᱫ ᱠᱚᱜᱮᱭᱟ ᱵᱚᱞᱮ ᱡᱟᱭᱜᱟ ᱡᱟᱭᱜᱟ ᱨᱮ ᱚᱠᱟ ᱠᱚᱨᱮ ᱪᱚ ᱱᱚᱝᱠᱟ ᱠᱚ ᱪᱟᱥ ᱜᱮᱭᱟ᱾ ᱟᱫᱚ ᱟᱞᱮᱥᱮᱜ ᱫᱚ ᱱᱤᱛᱚᱜ ᱫᱷᱟᱹᱵᱤᱡ ᱫᱚ ᱵᱟᱹᱧ ᱧᱮᱞ ᱟᱠᱟᱫ ᱛᱮ ᱵᱚᱞᱮ, ᱱᱚᱣᱟ ᱨᱮᱱᱟᱜ ᱛᱟᱨᱤᱠᱟ ᱥᱮ ᱪᱮᱫ ᱞᱮᱠᱟ ᱱᱚᱣᱟ ᱠᱚᱢ ᱨᱚᱦᱚᱭᱟ ᱚᱱᱮ ᱚᱱᱟ ᱦᱟᱸᱜ ᱵᱟᱹᱧ ᱵᱟᱲᱟᱭ ᱠᱟᱱ ᱛᱟᱦᱮᱱᱟ᱾
ᱟᱪᱪᱷᱟ ᱟᱪᱪᱷᱟ᱾
ᱟᱨ ᱛᱚᱵᱮ ᱮᱠᱮᱱ ᱱᱚᱣᱟ, ᱦᱩᱲᱩ ᱜᱮ ᱟᱹᱰᱤ ᱡᱟᱹᱥᱛᱤ ᱯᱮ ᱪᱟᱥᱟ ᱥᱮ ᱵᱟᱝ ᱢᱟᱱᱮ ᱫᱟᱜ ᱨᱮᱱᱟᱜ ᱟᱹᱰᱤ ᱢᱚᱸᱡᱽ ᱱᱟᱯᱟᱭ ᱥᱩᱵᱤᱫᱷᱟ ᱯᱟᱥᱮᱡ ᱢᱮᱱᱟᱜᱼᱟ᱾ ᱥᱮ ᱪᱮᱫ ᱞᱮᱠᱟ ᱦᱟᱸᱜ?
ᱦᱮᱸ ᱫᱟᱜ ᱨᱮᱭᱟᱜ ᱥᱩᱵᱤᱫᱷᱟ ᱫᱚ ᱢᱮᱱᱟᱜ ᱟᱠᱟᱫ ᱜᱮᱭᱟ ᱚᱱᱟ ᱦᱚᱛᱮᱡ ᱛᱮᱜᱮ ᱦᱩᱲᱩ ᱠᱚᱜᱮ ᱪᱟᱥ ᱦᱩᱭᱩᱜᱼᱟ, ᱟᱨ ᱱᱚᱣᱟ ᱫᱷᱟᱨᱮ ᱱᱤᱛᱚᱜ ᱫᱚ ᱦᱟᱜ ᱪᱮᱫ ᱞᱤᱧ ᱢᱮᱱᱟ ᱱᱚᱣᱟ ᱫᱷᱟᱨᱮ ᱫᱚ ᱦᱩᱲᱩ ᱪᱟᱥ ᱜᱮ ᱡᱟᱹᱥᱛᱤ, ᱦᱩᱭᱩᱜ ᱜᱮᱭᱟ ᱥᱮᱨᱢᱟᱨ ᱨᱮ ᱵᱟᱨ ᱫᱷᱟᱣ ᱠᱟᱛᱮ᱾ ᱦᱩᱲᱩ ᱪᱟᱥ ᱜᱮ ᱦᱩᱭᱩᱜ ᱜᱮᱭᱟ, ᱟᱫᱚ ᱪᱷᱟᱲᱟ ᱠᱟᱛᱮᱫ ᱦᱚᱸ ᱦᱟᱱᱟ ᱱᱚᱣᱟ ᱪᱟᱥᱵᱟᱥ ᱦᱚᱸ ᱢᱮᱱᱟᱜ ᱟᱠᱟᱫ ᱜᱮᱭᱟ᱾
ᱟᱪᱪᱷᱟ ᱟᱪᱪᱷᱟ᱾
ᱟᱯᱮ ᱚᱱᱟ ᱫᱷᱟᱨᱮ ᱫᱚ
ᱟᱞᱮ ᱥᱮᱫ ᱫᱚ ᱢᱟᱱᱮ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ᱾ ᱟᱨ ᱡᱟᱦᱟᱱᱟᱜ ᱚᱱᱠᱟ ᱥᱮᱞᱚ ᱥᱮ ᱢᱟᱱᱮ ᱠᱮᱱᱮᱞ ᱮᱢᱟᱱ ᱠᱚ ᱵᱟᱹᱱᱩᱜ ᱛᱮ ᱢᱟᱱᱮ ᱦᱩᱲᱩ ᱫᱚ ᱱᱮᱛᱟᱨ ᱫᱤᱱ ᱚᱠᱛᱮ ᱜᱮ ᱦᱟᱜ ᱪᱟᱥᱵᱟᱥ ᱦᱩᱭᱩᱜ-ᱟ᱾ ᱟᱨ ᱱᱚᱣᱟ ᱪᱷᱟᱰᱟ ᱠᱟᱛᱮᱜ ᱢᱟᱱᱮ ᱱᱮᱛᱟᱨ ᱪᱷᱟᱰᱟ ᱠᱟ ᱮᱱᱛᱮᱫ ᱱᱚᱣᱟ ᱟᱜᱷᱟᱲ ᱛᱟᱭᱱᱚᱢ ᱫᱚ ᱪᱟᱥ ᱮᱠᱟᱞ ᱜᱮ ᱵᱟᱝ ᱦᱩᱭᱩᱜ-ᱟ᱾ ᱦᱩᱭᱩᱜ ᱜᱮᱭᱟ ᱪᱟᱥ ᱢᱟᱱᱮ ᱦᱩᱲᱩ ᱫᱚ ᱦᱟᱸᱜ ᱵᱟᱝ ᱦᱩᱭᱩᱜ-ᱟ ᱪᱟᱥ᱾ ᱩᱱ ᱡᱚᱠᱷᱟᱡ ᱫᱚ ᱦᱟᱸᱜ ᱢᱮᱱ ᱫᱟᱲᱮᱭᱟᱜ-ᱟ ᱱᱚᱣᱟ ᱛᱩᱲᱤ ᱠᱚ ᱪᱟᱥ ᱜᱟᱱᱚᱜ ᱜᱮᱭᱟ ᱛᱩᱲᱤ ᱥᱟᱶ ᱥᱟᱶᱛᱮ ᱢᱩᱞᱟᱹ ᱾
ᱟᱨ
ᱟᱨ ᱟᱫᱚᱢᱟᱜ ᱠᱷᱮᱛ ᱨᱮᱫᱚ ᱫᱟᱹᱞ ᱮᱢᱟᱱ ᱠᱚ, ᱫᱟᱹᱞ ᱨᱮᱦᱚᱸ ᱢᱟᱹᱥᱨᱤ᱾ ᱠᱮᱥᱟᱹᱨᱤ ᱯᱷᱩᱴ ᱚᱱᱮ ᱚᱱᱟ ᱠᱚᱜᱮ᱾
ᱡᱟᱦᱟᱸ ᱠᱚ ᱪᱟᱥ ᱦᱩᱭᱩᱜ ᱜᱮᱭᱟ
ᱦᱮᱸ ᱦᱮᱸ ᱚᱱᱮ ᱚᱱᱠᱟᱱᱟᱜ ᱪᱟᱥ ᱠᱟᱱᱟ᱾
ᱟᱨ ᱱᱮᱛᱟᱨ ᱢᱟ ᱮᱱ ᱨᱮᱦᱚᱸ ᱢᱟᱱᱮ ᱚᱠᱚᱭ ᱠᱚᱣᱟᱜ ᱱᱚᱝᱠᱟ ᱫᱟᱜ ᱨᱮᱱᱟᱜ ᱥᱩᱵᱤᱫᱷᱟ ᱢᱮᱱᱟᱜ-ᱟ ᱢᱟᱱᱮ ᱱᱚᱣᱟ ᱥᱟᱵᱢᱟᱨᱥᱟᱞ ᱵᱚᱞ ᱥᱮ ᱱᱚᱝᱠᱟᱱᱟᱜ ᱵᱳᱨᱤᱝ ᱠᱚᱠᱚ ᱠᱚᱨᱟᱣ ᱵᱟᱲᱟᱣ ᱟᱠᱟᱫᱟ ᱚᱲᱟᱜ ᱟᱰᱮᱯᱟᱥᱮ ᱨᱮ᱾ ᱩᱱᱠᱩ ᱫᱚ ᱦᱟᱸᱜ ᱱᱚᱝᱠᱟ ᱥᱚᱵᱽᱡᱤ ᱥᱮ ᱢᱮᱱ ᱫᱟᱲᱮᱭᱟᱜ-ᱟ ᱩᱛᱩ ᱛᱮᱭᱟᱜ ᱠᱚᱦᱚᱸ ᱟᱹᱰᱤ ᱢᱚᱸᱡᱽ ᱪᱟᱥᱵᱟᱥ ᱦᱩᱭᱩᱜ ᱠᱟᱱ ᱛᱟᱠᱚ ᱜᱮᱭᱟ᱾ ᱡᱚᱛᱚ ᱞᱮᱠᱟᱱᱟᱜ ᱜᱮ ᱠᱚ ᱩᱛᱩ ᱛᱮᱭᱟᱜ ᱠᱚ ᱢᱟᱱᱮ ᱪᱟᱥ ᱮᱫᱟᱠᱚ ᱦᱟᱜ ᱾ ᱡᱮᱞᱮᱠᱟ ᱱᱚᱣᱟ ᱵᱷᱤᱱᱰᱤ ᱠᱚ ᱠᱩᱲᱪᱟᱹ, ᱵᱮᱸᱜᱟᱲ ᱠᱚᱵᱤ ᱡᱚᱛᱚ ᱞᱮᱠᱟᱱᱟᱜ ᱠᱚᱵᱤ ᱯᱚᱴᱚᱢ ᱠᱚᱯᱤ ᱵᱟᱦᱟ ᱠᱚᱵᱤ᱾ ᱱᱮᱛᱟᱨᱢᱟ ᱱᱚᱣᱟ ᱵᱚᱨᱚᱯᱷ ᱠᱚᱞᱤ ᱵᱟᱞᱟ ᱚᱱᱟ ᱠᱩᱵᱤ ᱦᱚᱸᱧ ᱧᱮᱞ ᱞᱮᱜ ᱠᱚ ᱪᱟᱥᱮᱜ ᱠᱟᱱ ᱜᱮᱭᱟ ᱦᱟᱸᱜ᱾ ᱢᱟᱱᱮ ᱡᱚᱛᱚᱣᱟᱜ ᱞᱮᱠᱟᱱᱟᱜ ᱪᱟᱥ ᱜᱟᱱᱚᱜ ᱠᱟᱱᱟ ᱚᱠᱚᱭ ᱠᱚᱣᱟᱜ ᱢᱟᱱᱮ ᱫᱟᱜ ᱨᱮᱱᱟᱜ ᱥᱩᱵᱤᱫᱷᱟ ᱢᱮᱱᱟᱜ ᱟᱨ ᱟᱯᱮᱥᱮ ᱱᱚᱝᱠᱟ ᱥᱚᱵᱽᱡᱤ ᱠᱚ ᱪᱟᱥ ᱦᱩᱭᱩᱜ ᱠᱟᱱ ᱜᱮᱭᱟ ᱥᱮ ᱵᱟᱝ?
ᱦᱮᱸ ᱚᱱᱟ ᱠᱚᱦᱚᱸ ᱦᱩᱭᱩᱜ ᱜᱮᱭᱟ ᱟᱞᱮ ᱱᱚᱣᱟ ᱫᱷᱟᱨᱮ ᱫᱚ ᱱᱟᱦᱟᱜ ᱚᱱᱟ ᱠᱚᱫᱚ ᱱᱟᱦᱟᱜ ᱯᱨᱟᱭ ᱥᱚᱵᱽ ᱫᱤᱱᱜᱮ ᱪᱟᱥ ᱢᱟᱱᱮ ᱫᱟᱜ ᱨᱮᱭᱟᱜ ᱱᱚᱣᱟ ᱫᱷᱟᱨᱮ ᱫᱚ ᱱᱟᱦᱟᱜ ᱫᱟᱜ ᱨᱮᱭᱟᱜ ᱚᱥᱩᱵᱤᱫᱟ ᱫᱚ ᱱᱟᱦᱟᱜ ᱚᱝᱠᱟ ᱵᱟᱹᱱᱩᱜ ᱟᱠᱟᱫᱟ ᱥᱮ ᱥᱮᱨᱢᱟ ᱡᱟᱹᱲᱤ ᱪᱮᱛᱟᱱ ᱨᱮ ᱰᱤᱯᱮᱱ
ᱟᱨ ᱥᱮ ᱠᱟᱰᱟ ᱢᱟᱰᱟ ᱠᱚᱦᱚ ᱢᱮᱱᱟᱜ ᱟᱠᱟᱫ ᱜᱮᱭᱟ ᱱᱟᱹᱭ ᱜᱟᱰᱟ ᱨᱮ ᱫᱟᱜ ᱠᱚ ᱟᱲᱟᱜ ᱞᱮᱱᱠᱷᱟᱱ ᱱᱚᱣᱟ ᱫᱷᱟᱨᱮ ᱫᱟᱜ ᱦᱤᱡᱩᱜ ᱜᱮ ᱟᱨ ᱵᱟᱝᱠᱷᱟᱱ ᱯᱨᱚᱛᱛᱤᱠ ᱴᱤ ᱚᱲᱟᱜ ᱠᱚᱨᱮ ᱜᱮ ᱮ ᱚᱝᱠᱟ ᱥᱤᱵ ᱥᱟᱵ ᱢᱟᱨᱥᱟᱞ ᱢᱮᱱᱟᱜ ᱟᱠᱟᱫ ᱜᱮᱭᱟ ᱾ ᱛᱚ ᱚᱱᱟ ᱠᱷᱟᱹᱛᱤᱨ ᱛᱮ ᱡᱟᱸᱦᱟᱱᱟᱜ ᱪᱟᱥ ᱵᱚᱞᱚ ᱠᱤᱢᱵᱟ ᱡᱟᱦᱟᱱᱟᱜ ᱧᱩ ᱵᱚᱞᱚᱜ ᱚᱱᱟ ᱠᱷᱟᱹᱛᱤᱨ ᱫᱟᱜ ᱠᱚ ᱨᱮᱭᱟᱜ ᱟᱱᱟᱴ ᱫᱚ ᱱᱟᱦᱟᱜ ᱚᱝᱠᱟ ᱫᱚ ᱵᱟᱞᱮ ᱵᱩᱡᱽ ᱜᱮᱭᱟ ᱢᱟᱱᱮ ᱵᱟᱝ ᱵᱩᱡᱽ ᱡᱷᱟᱹᱣ ᱜᱮᱭᱟ ᱫᱟᱜ ᱨᱮᱭᱟᱜ ᱚᱵᱷᱟᱵᱽ ᱫᱚ
ᱟᱪᱪᱷᱟ-ᱪᱟ ᱟᱹᱰᱤ ᱱᱟᱯᱟᱭ ᱛᱚᱵᱮ ᱮᱱᱛᱮᱫ ᱫᱟᱜ ᱨᱮᱱᱟᱜ ᱥᱩᱵᱤᱫᱷᱟ ᱱᱚᱝᱠᱟ ᱛᱟᱦᱮᱱ ᱠᱷᱟᱡ ᱫᱚ ᱢᱟᱱᱮ ᱡᱚ ᱛᱚᱣᱟᱜ ᱜᱮᱢ ᱪᱟᱥ, ᱟᱨ ᱢᱤᱜᱴᱤᱝ ᱤᱧ ᱢᱮᱱᱮᱫ ᱛᱟᱦᱮᱱᱟ ᱡᱮ ᱟᱵᱮᱱ ᱥᱮᱫ ᱠᱷᱚᱱ ᱱᱚᱝᱠᱟ ᱦᱚᱭ ᱨᱮᱱᱟᱜ ᱱᱚᱣᱟ ᱟᱲᱟᱝ ᱟᱸᱡᱚᱢ ᱦᱟᱹᱡᱩᱜ ᱠᱟᱱᱟ ᱾ ᱟᱫᱚ ᱦᱚᱭ ᱠᱷᱚᱡ ᱛᱷᱚᱲᱟ ᱵᱮᱱ ᱥᱟᱭᱤᱰ ᱞᱮᱱᱠᱷᱟᱡ ᱢᱚᱡᱽ ᱦᱩᱭᱩᱜ-ᱟ᱾
ᱚᱲᱟᱜ ᱚᱲ ᱚᱲᱟᱜ ᱵᱷᱤᱛᱤᱨ ᱨᱮ ᱵᱚᱞᱚ ᱦᱩᱭᱩᱜ-ᱟ ᱢᱮᱱᱮ ᱢᱟᱱᱮ ᱚ ᱟᱦᱟᱜ ᱚᱲᱟᱜ ᱫᱚ ᱱᱟᱦᱟᱜ ᱚᱝᱠᱟ ᱵᱟᱹᱫᱽ ᱫᱷᱟᱨᱮ ᱨᱮ ᱛᱚ ᱫᱚ ᱚᱲᱟᱜ ᱠᱷᱚᱱᱟᱜ ᱩᱰᱩᱠ ᱞᱮᱱᱠᱷᱟᱱ ᱜᱮ ᱦᱮᱸ ᱱᱤᱭᱟᱹ ᱛᱮᱦᱮᱧ ᱢᱟ ᱧᱮᱞ ᱤᱫᱟᱹᱧ ᱪᱮᱫ ᱥᱩᱱᱫᱚᱨ ᱦᱚᱭᱭᱮᱫᱟᱭ᱾ ᱟᱨ ᱫᱩᱲᱩᱵ ᱵᱟᱲᱟ ᱦᱩᱭ ᱠᱟᱱᱟ ᱚᱲᱟᱜ ᱠᱷᱚᱱᱟᱜ ᱵᱟᱦᱨᱮ ᱩᱰᱩᱝ ᱠᱟᱛᱮ ᱜᱮ ᱢᱤᱫ ᱵᱟᱨ ᱦᱚᱭᱮᱫᱟᱭ ᱦᱚᱭᱜᱮ ᱥᱟᱰᱮ ᱠᱟ
ᱟᱪᱪᱷᱟ ᱟᱪᱪᱷᱟ ᱾ ᱦᱩᱭ ᱫᱟᱲᱮᱭᱟᱜ, ᱟᱫᱚ ᱢᱟᱱᱮ ᱱᱚᱣᱟ ᱚᱱᱟ ᱦᱚᱭ ᱫᱚ ᱦᱟᱸᱜ ᱵᱮᱱ ᱫᱟᱱᱟᱝ ᱧᱚᱜᱟ ᱢᱳᱵᱟᱭᱤᱞ ᱥᱮᱜ ᱠᱷᱚᱡ ᱫᱚ ᱟᱫᱚ ᱚᱱᱟ ᱛᱮᱫᱚ ᱦᱟᱸᱜ ᱢᱚᱡᱽ ᱛᱮ ᱱᱚᱠᱟ ᱟᱸᱡᱚᱢᱚᱜ ᱟᱞᱮ ᱥᱮᱜ ᱦᱚᱸ ᱛᱤᱦᱤᱧ ᱢᱤᱜ ᱜᱷᱟᱹᱲᱤ ᱞᱟᱦᱟ ᱢᱟᱱᱮ ᱮᱠ ᱜᱷᱟᱱᱴᱟ ᱞᱟᱦᱟ ᱱᱚᱝᱠᱟ ᱟᱹᱰᱤ ᱡᱟᱹᱥᱛᱤ ᱜᱮ ᱦᱚᱭ ᱵᱟᱲᱟ ᱠᱮᱫᱟᱭ᱾ ᱧᱤᱛᱳᱜ ᱫᱚᱦᱟᱸᱜ ᱱᱟᱯᱟᱭ ᱜᱮ᱾ ᱨᱤᱢᱤᱞ ᱠᱚᱦᱚ ᱦᱚᱭ ᱚᱴᱟᱝ ᱪᱟᱵᱟᱭᱱᱟ ᱨᱤᱢᱤᱞ ᱮᱱᱟᱱ ᱫᱚ ᱛᱟᱦᱮᱸ ᱠᱟᱱᱟ ᱦᱮᱸᱫᱮ ᱨᱤᱢᱤᱞ᱾ ᱠᱟ ᱵᱩᱡᱷᱟᱹᱜ ᱛᱟᱦᱮᱱᱟ ᱢᱟᱱᱮ ᱫᱟᱜᱟᱭ ᱦᱟᱸᱜ ᱛᱚ ᱵᱟᱭ ᱫᱟᱜ ᱞᱮᱫᱟ᱾ ᱱᱤᱛᱳᱜ ᱫᱚ ᱱᱟᱯᱟᱭ ᱜᱮ᱾ ᱱᱤᱞ ᱜᱤ ᱠᱟ ᱨᱤᱢᱤᱞ ᱧᱮᱞᱚᱜ ᱠᱟᱱᱟ ᱦᱟᱸᱜ ᱨᱤᱢᱤᱞ ᱫᱚ ᱵᱟ ᱢᱟᱱᱮ ᱥᱮᱨᱢᱟ ᱧᱮᱞᱚᱜ ᱠᱟᱱᱟ ᱱᱤᱞ ᱜᱮ᱾
ᱟᱫᱚ ᱜᱚᱝᱠᱮ ᱟ ᱯᱮ ᱚᱱᱟ ᱫᱷᱟᱨᱮ ᱫᱚ
ᱦᱩᱸ ᱦᱩᱸ ᱦᱮᱸ ᱟᱞᱮ ᱥᱮᱜ ᱪᱮᱞᱠᱟ
ᱥᱚ ᱟᱹᱫᱤᱵᱟᱹᱥᱤ ᱫᱤᱵᱚᱥ ᱫᱚ ᱚᱠᱟ ᱞᱮᱠᱟᱛᱮ ᱥᱟᱯᱲᱟᱣ ᱞᱮᱱᱟ?
ᱮᱸ ᱢᱚᱡᱽ ᱛᱮ ᱵᱟᱹᱞᱤᱧ ᱟᱸᱡᱚᱢ ᱧᱟᱢ ᱞᱮᱫᱟ ᱦᱟᱸᱜ ᱪᱮᱫ ᱫᱤᱵᱚᱥ ᱵᱮᱱ ᱢᱮᱱ ᱠᱮᱫᱟ?
ᱟᱫᱚ ᱱᱟᱦᱟᱜ ᱚᱱᱮ ᱡᱩᱞᱟᱭ ᱢᱟᱛᱚ ᱯᱟᱨᱚᱢᱮᱱᱟ ᱟᱜᱚᱥᱴ ᱢᱟᱥ ᱦᱤᱡᱩᱜ ᱠᱟᱱᱟ ᱱᱟᱦᱟᱜ ᱟᱫᱚ ᱚᱱᱟ ᱡᱟᱦᱟᱸ ᱵᱤᱥᱥᱚ ᱟᱹᱫᱤᱵᱟ ᱥᱤ ᱫᱤᱵᱚᱥ ᱦᱤᱡᱩᱜ ᱠᱟᱱ ᱛᱟᱵᱚᱱᱟ ᱱᱟᱦᱟᱜ ᱚᱱᱟ ᱤᱫᱤ ᱠᱟᱛᱮ ᱫᱚ ᱚᱠᱟ ᱞᱮᱠᱟ ᱯᱮ ᱥᱟᱹᱛ ᱥᱟᱯᱲᱟᱣᱚᱜ ᱠᱟᱱᱟ?
ᱟᱪᱪᱷᱟ ᱟᱪᱪᱷᱟ᱾ ᱦᱮᱸ ᱱᱚᱜᱼᱚᱭ ᱱᱚᱝᱠᱟ ᱥᱮᱨᱢᱟ ᱠᱤᱭᱟᱹ ᱨᱮᱢ ᱢᱮᱱ ᱫᱟᱲᱮᱜᱼᱟ ᱜᱚᱴᱟ ᱵᱚᱪᱷᱚᱨ ᱱᱚᱝᱠᱟ ᱟᱰᱤ ᱢᱚᱸᱡᱽ ᱦᱩᱞ ᱦᱩᱞᱤᱧ ᱢᱮᱱᱫᱟ ᱱᱚᱣᱟ ᱟᱹᱫᱤᱵᱟᱹᱥᱤ ᱫᱤᱵᱚᱥ ᱦᱚᱸ ᱟᱹᱰᱤ ᱢᱚᱸᱡᱽ ᱱᱟᱯᱟᱭ ᱜᱮ ᱦᱩᱭᱩᱜᱼᱟ᱾
ᱦᱚ
ᱛᱤᱱᱟᱹᱜ ᱟᱵᱚᱣᱟᱜ ᱛᱤᱱᱟᱹᱜ ᱟᱹᱨᱤᱪᱟᱹᱞᱤ ᱨᱮᱱᱟᱜ ᱥᱮ ᱟᱵᱩᱣᱟᱜ ᱫᱤᱵᱚᱥ ᱠᱚ ᱢᱮᱱᱟᱜᱼᱟ ᱡᱮᱞᱮᱠᱟ ᱚᱱᱟ ᱦᱩᱞ ᱫᱤᱵᱚᱥ ᱦᱚᱸ ᱟᱹᱰᱤ ᱢᱚᱸᱡᱽ ᱟᱹᱰᱤ ᱱᱟᱯᱟᱭ ᱛᱮ ᱛᱟᱵᱱᱟ ᱱᱤᱭᱟᱹ ᱵᱚᱪᱷᱚᱨ ᱦᱚᱸ᱾ ᱟᱨ ᱚᱝᱠᱟᱜᱮ ᱱᱚᱣᱟ ᱵᱤᱥᱥᱚ ᱟᱫᱤᱵᱟᱹᱥᱤ ᱫᱤᱵᱚᱥ ᱦᱚᱸ ᱚᱠᱟ ᱫᱚ ᱦᱟᱸᱜ ᱚᱸ ᱱᱚᱭ ᱟᱜᱚᱥᱴ ᱠᱚ ᱢᱟᱱᱟᱣᱟ ᱥᱮ ᱵᱟᱝ? ᱛᱚ ᱩᱱ ᱡᱚᱠᱷᱟᱡ ᱦᱚᱸ ᱱᱚᱝᱠᱟ ᱟᱹᱰᱤ ᱡᱟᱹᱥᱛᱤ ᱜᱮ ᱢᱟᱱᱮ ᱱᱚᱣᱟ ᱠᱚᱞᱮᱡᱽ ᱠᱚᱨᱮ ᱦᱚᱸ ᱟᱹᱰᱤ ᱡᱟᱹᱥᱛᱤ ᱠᱚ ᱢᱟᱱᱟᱣᱟ ᱟᱨ ᱟᱹᱛᱩ ᱴᱚᱞᱟ ᱠᱚᱨᱮ ᱫᱚ ᱠᱚᱢ ᱧᱚᱜ ᱟᱫᱚ ᱮᱱᱨᱮᱦᱚᱸ ᱡᱟᱦᱟᱱᱟᱜ ᱚᱝᱠᱟ ᱥᱟᱵ ᱥᱟᱯᱲᱟᱣ ᱠᱟᱜᱼᱟ ᱠᱚ ᱡᱟᱦᱟᱱᱟᱜ ᱚᱝᱠᱟ ᱢᱟᱱᱮ ᱢᱤᱫ ᱴᱮᱱ ᱠᱟᱨᱡᱚᱠᱚᱨᱚᱢ ᱞᱮᱠᱟ ᱠᱚ ᱫᱚᱦᱚᱭ ᱜᱮᱭᱟ ᱟᱫᱚ ᱟᱹᱰᱤ ᱠᱚᱢ ᱟᱹᱛᱩ ᱰᱤᱦᱟᱹᱛ ᱨᱮᱫᱚ ᱵᱟᱝᱠᱷᱟᱡ ᱫᱚ ᱡᱟᱹᱥᱛᱤ ᱠᱟᱭᱛᱮ ᱢᱮᱱ ᱫᱟᱲᱮᱜᱼᱟ ᱤᱥᱠᱩᱞ ᱠᱚᱞᱮᱡᱽ ᱠᱚᱨᱮ ᱱᱚᱝᱠᱟ ᱯᱨᱳᱜᱨᱟᱢ ᱠᱚᱫᱚ ᱦᱩᱭᱩᱜ ᱜᱮᱭᱟ ᱦᱟᱸᱜ, ᱟᱯᱮ ᱥᱮᱜ ᱫᱚ ᱪᱮᱫ ᱞᱮᱠᱟ ᱦᱟᱸᱜ? ᱛᱩ ᱴᱚᱞᱟ ᱨᱮᱦᱚᱸ ᱠᱚ ᱱᱚᱝᱠᱟ ᱠᱟᱨᱡᱚᱠᱚᱨᱚᱢ ᱠᱚ ᱦᱩᱭ ᱚᱪᱚᱭᱟ ᱟᱹᱫᱤᱵᱟᱹᱥᱤ ᱫᱤᱵᱚᱥ ᱨᱮᱱᱟᱜ ᱥᱮ ᱪᱮᱜ ᱞᱮᱠᱟ?
ᱵᱷᱟᱝᱟ ᱟᱹᱛᱩ ᱴᱚᱞᱟ ᱠᱚᱨᱮ ᱫᱚ ᱱᱟᱦᱟᱜ ᱩᱱᱟᱹᱜ ᱫᱚ ᱱᱟᱦᱟᱜ ᱟ ᱠᱟᱨᱡᱚᱠᱚᱞᱟᱵ ᱫᱚ ᱱᱟᱦᱟᱜ ᱠᱟᱹᱢᱤ ᱦᱚᱨᱟ ᱥᱮ ᱥᱟᱯᱲᱟᱣ ᱫᱚ ᱱᱟᱦᱟᱜ ᱵᱟᱝ ᱵᱟᱝᱜᱮ ᱦᱩᱭᱩᱜ ᱠᱟᱱᱟ ᱚᱱᱟ ᱡᱟᱦᱟᱸᱵᱤᱱ ᱢᱮᱱ ᱠᱮᱜ ᱚᱱᱮ ᱤᱥᱠᱩᱞ ᱤᱥᱠᱩᱞ ᱠᱚᱨᱮ ᱠᱚᱞᱮᱡᱽ ᱠᱚᱨᱮ ᱚᱱᱟ ᱠᱚᱜᱮ ᱱᱟᱦᱟᱜ ᱡᱟᱹᱥᱛᱤ ᱦᱩᱭᱩᱜ ᱠᱟᱱᱟ ᱢᱮᱱᱠᱷᱟᱱ ᱤᱥᱠᱩᱞ ᱠᱚᱞᱮᱡᱽ ᱨᱮᱢᱟ ᱥᱩᱫᱷᱩ ᱢᱟᱛ ᱛᱨᱳ ᱟᱥ ᱢᱤᱫ ᱥᱚᱝᱠᱷᱚᱠ ᱜᱤᱫᱽᱨᱟᱹ ᱠᱚᱠᱚ ᱡᱟᱦᱟᱸᱭ ᱠᱚᱠᱚ ᱪᱟᱞᱟᱜ ᱠᱟᱱᱟ ᱩᱝᱠᱩ ᱢᱚᱫᱽᱫᱷᱮ ᱨᱮᱜᱮ ᱵᱤᱥᱛᱟᱨᱤᱛᱚ ᱛᱟᱦᱮᱱ ᱠᱟᱱᱟ᱾ ᱢᱮᱱᱠᱷᱟᱱ ᱮ ᱚᱱᱟ ᱠᱚᱢᱟ ᱩᱝᱠᱩ ᱢᱚᱫᱽᱫᱷᱮᱨᱮ ᱛᱟᱦᱮᱸ ᱞᱮᱱᱠᱷᱟᱱ ᱢᱟ ᱵᱟᱝᱜᱮ ᱜᱟᱱᱚᱜᱼᱟ ᱟᱨᱦᱚᱸ ᱚᱱᱟᱴᱟᱜ ᱡᱟᱛᱮ ᱟᱛᱳ ᱛᱟᱞᱟᱨᱮ ᱟᱹᱜᱩ ᱜᱟᱱᱚᱜᱼᱟ᱾ ᱮᱵᱟᱨ ᱮᱢ ᱥᱮ ᱟ ᱛᱩ ᱨᱮᱱ ᱦᱚᱲ ᱠᱚ ᱥᱮ ᱥᱟᱱᱟᱢ ᱟᱵᱚ ᱥᱟᱣᱛᱟ ᱨᱮᱱ ᱛᱤᱱᱟᱹᱜ ᱜᱟᱱ ᱢᱟᱹᱱᱢᱤ ᱠᱚ ᱢᱮᱱᱟᱜ ᱵᱚᱱᱟ ᱩᱱᱠᱩ ᱠᱚ ᱛᱟᱞᱟᱨᱮ ᱚᱱᱟ ᱵᱤᱥᱥᱚ ᱟᱹᱫᱤᱵᱟᱹᱥᱤ ᱫᱤᱵᱚᱥ ᱨᱮᱭᱟᱜ ᱵᱤᱥᱮᱥᱥᱚᱛᱚ ᱤᱫᱤ ᱠᱟᱛᱮ ᱜᱟᱞᱯᱟᱞᱢᱟᱨᱟᱣ ᱜᱟᱱᱚᱜ ᱢᱟ ᱚᱱᱟ ᱠᱷᱟᱹᱛᱤᱨ ᱛᱮ ᱥᱩᱫᱩ ᱤᱥᱠᱩᱞ ᱠᱚᱞᱮᱡᱽ ᱪᱷᱟᱲᱟ ᱠᱟᱛᱮ ᱨᱮᱦᱚᱸ ᱚ ᱡᱟᱦᱟᱸᱛᱮ ᱟᱛᱩ ᱨᱮᱱ ᱥᱮ ᱥᱟᱶᱛᱟ ᱨᱮᱱ ᱢᱟᱹᱱᱢᱤ ᱠᱚ ᱵᱟᱲᱟᱭ ᱧᱟᱢ ᱢᱟ᱾ ᱚᱱᱟ ᱠᱷᱟᱹᱛᱤᱨ ᱛᱮ ᱟᱛᱩ ᱠᱚᱨᱮ ᱦᱚᱸ ᱚᱱᱠᱟᱱᱟᱜ ᱢᱤᱫᱵᱟᱨ ᱮᱸ ᱜᱟᱞᱚᱪ ᱟᱠᱷᱟᱲᱟ ᱠᱚᱦᱚᱸ ᱥᱟᱯᱲᱟᱣ ᱞᱟᱹᱠᱛᱤᱜ ᱠᱟᱱᱟ᱾ ᱟᱨ ᱦᱳᱭ ᱦᱳᱭ᱾
ᱢᱟᱱᱮ ᱟᱞᱮ ᱥᱮᱫ ᱦᱚᱸ ᱱᱚᱝᱠᱟ ᱟᱭᱢᱟ ᱜᱟᱣᱛᱟ ᱠᱚ ᱢᱮᱱᱟᱜ-ᱟ᱾ ᱚᱱᱟ ᱜᱟᱣᱛᱟ ᱦᱚᱛᱮ ᱛᱮᱠᱚ ᱦᱩᱭ ᱩᱪᱩᱭ ᱜᱮᱭᱟ᱾ ᱡᱮᱞᱮᱠᱟ ᱱᱚᱣᱟ ᱱᱚᱣᱟ ᱰᱤᱥᱴᱤᱠ ᱞᱮᱵᱮᱞ ᱨᱮ ᱥᱮ ᱢᱤᱫᱴᱮᱱ ᱚᱠᱟ ᱢᱤᱫ ᱡᱮᱞᱟ ᱨᱮᱱ ᱛᱤᱱᱟᱹᱜ ᱦᱚᱲ ᱢᱮᱱᱟᱜ ᱞᱮᱭᱟ ᱢᱤᱫᱴᱷᱮᱱ ᱱᱚᱝᱠᱟ ᱡᱟᱣᱨᱟ ᱠᱟᱛᱮᱫ ᱱᱚᱝᱠᱟ ᱟᱹᱫᱤᱵᱟᱹᱥᱤ ᱫᱤᱵᱚᱥ ᱠᱚ ᱢᱟᱱᱟᱣ ᱜᱮᱭᱟ ᱥᱮ ᱟᱫᱚᱢ ᱡᱟᱭᱜᱟ ᱨᱮᱫᱚ ᱵᱟᱨᱯᱮ ᱟᱹᱛᱩ ᱢᱤᱞᱟᱹᱣ ᱠᱟᱛᱮᱜ ᱚᱱᱠᱟ ᱠᱚ ᱦᱩᱭ ᱚᱪᱚᱭ ᱜᱮᱭᱟ ᱦᱟᱸᱜ᱾ ᱟᱫᱚ ᱢᱤᱫᱴᱮᱱ ᱟᱛᱳ ᱨᱮ ᱱᱚᱜ-ᱚ ᱱᱚᱝᱠᱟ ᱫᱚ ᱦᱟᱸᱜ ᱵᱟᱝ᱾ ᱢᱟᱱᱮ ᱡᱩᱢᱤᱫ ᱠᱟᱛᱮᱜ ᱟᱹᱰᱤ ᱡᱟᱹᱥᱛᱤ ᱤᱭᱟᱹ ᱠᱟᱛᱮᱫ ᱱᱚᱝᱠᱟ ᱠᱟᱢᱤᱴᱤ ᱵᱮᱱᱟᱣ ᱠᱟᱛᱮᱫ, ᱩᱱᱡᱚᱠᱷᱟᱡ ᱠᱚ ᱦᱩᱭ ᱦᱚᱪᱚᱭᱟ ᱟᱨ ᱟᱫᱚᱢ ᱡᱟᱭᱜᱟ ᱨᱮᱫᱚ ᱱᱚᱣᱟ ᱟᱹᱫᱤᱵᱟᱹᱥᱤ ᱫᱤᱵᱚᱥ ᱚᱠᱛᱮ ᱨᱮᱜᱮ ᱢᱟᱱᱮ ᱯᱷᱩᱴᱵᱚᱞ, ᱠᱟᱨᱡᱚᱠᱚᱨᱚᱢ ᱱᱚᱝᱠᱟ ᱠᱚ ᱦᱩᱭ ᱦᱚᱪᱚᱭ ᱜᱮᱭᱟ ᱦᱟᱸᱜ᱾ ᱯᱷᱩᱴᱵᱚᱞ ᱜᱟᱛᱮᱜ ᱞᱮᱠᱟ᱾ ᱟᱫᱚ ᱱᱚᱜ-ᱚ ᱱᱤᱭᱟᱹ ᱠᱚᱫᱚ ᱟᱹᱰᱤᱜᱮ ᱞᱟᱹᱠᱛᱤᱭᱟ ᱮᱱᱛᱮᱫ ᱱᱚᱣᱟᱨᱮ ᱟᱵᱚᱣᱟᱜ ᱨᱚᱲ ᱨᱮᱱᱟᱜ ᱢᱤᱫᱴᱟᱹᱝ ᱫᱟᱣ ᱨᱮᱱᱟᱜ ᱚᱠᱛᱚᱭ ᱮᱢ ᱮᱫᱟ ᱟᱨ ᱱᱚᱣᱟᱨᱮ ᱟᱵᱚᱣᱟᱜ ᱛᱤᱱᱟᱹᱜ ᱟᱹᱨᱤᱪᱟᱹᱞᱤ ᱵᱟᱵᱚᱫ ᱥᱮ ᱪᱮᱫ ᱠᱟ ᱟᱵᱚᱣᱟᱜ ᱥᱟᱣᱛᱟ ᱵᱚᱱ ᱞᱟᱦᱟᱭᱟ ᱥᱮ ᱟᱵᱚᱣᱟᱜ ᱥᱚᱢᱟᱡᱽ ᱵᱚᱱ ᱞᱟᱦᱟᱭᱟ ᱱᱚᱣᱟ᱾ ᱵᱟᱵᱚᱫ ᱛᱮ ᱜᱟᱞᱚᱪ ᱞᱮᱠᱷᱟᱡ ᱫᱚ ᱟᱹᱰᱤ ᱜᱮ ᱱᱟᱹᱯᱟᱭ ᱱᱟᱯᱟᱭᱚᱜ-ᱟ ᱦᱟᱸᱜ᱾ ᱢᱮᱱᱠᱷᱟᱱ ᱱᱮᱛᱟᱨ ᱧᱮᱞᱚᱜᱚᱜ ᱠᱟᱱᱟ᱾ ᱡᱮᱞᱮᱠᱟ ᱱᱚᱣᱟ ᱦᱩᱞ ᱫᱤᱵᱚᱥ ᱨᱮᱦᱚᱸ ᱥᱮ ᱱᱚᱣᱟ ᱟᱹᱫᱤᱵᱟᱹᱥᱤ ᱫᱤᱵᱚᱥ ᱨᱮᱦᱚᱸ ᱟᱹᱣᱛᱷᱚᱲᱤ ᱜᱮ ᱱᱚᱝᱠᱟ ᱠᱟᱨᱭᱚᱠᱚᱨᱚᱢ ᱠᱚ ᱦᱩᱭ ᱚᱪᱚᱭᱮᱫᱟ᱾ ᱡᱮᱞᱮᱠᱟ ᱚᱱᱟ ᱰᱤᱡᱮ ᱮᱱᱮᱡ᱾ ᱥᱮ ᱵᱟᱝ ᱛᱚ ᱱᱚᱜ-ᱚ ᱱᱤᱭᱟᱹ ᱠᱚᱫᱚ ᱦᱟᱸᱜ ᱵᱟᱝ ᱴᱷᱤᱠᱚᱜ ᱠᱟᱱᱟ ᱮᱠᱟᱞᱜᱮ, ᱥᱮ ᱵᱟᱝ?
ᱫᱚ ᱱᱟᱦᱜ ᱩᱪᱤᱛ ᱵᱟᱝ ᱠᱟᱱ ᱛᱟᱵᱚᱱᱟ᱾ ᱮᱱᱛᱮ ᱨᱮᱦᱚᱸ ᱠᱚ ᱠᱚᱨᱟᱣᱮᱫ ᱠᱚᱨᱟᱣᱮᱫ ᱜᱮᱭᱟ ᱠᱚ ᱚᱱᱟ ᱠᱚᱫᱚ ᱦᱟᱸᱜ ᱵᱤᱨᱳᱫ ᱫᱚᱨᱠᱟᱨ ᱠᱟᱱ᱾ ᱛᱟᱵᱚᱱᱟ ᱥᱮ ᱚᱱᱠᱟ ᱠᱚᱫᱚ ᱱᱟᱦᱜ ᱮᱠᱪᱩᱭᱮᱞᱤ ᱮ ᱟᱵᱚᱱᱟᱜ ᱠᱟᱱᱟ᱾ ᱟᱵᱚᱜ ᱜᱮ ᱧᱮᱞ ᱫᱟᱨᱟᱢ ᱦᱩᱭᱩᱜ ᱛᱟᱵᱚᱱᱟ ᱛᱚ ᱟᱵᱚᱜᱮ ᱡᱩᱫᱤ ᱚᱱᱠᱟᱱᱟᱜ ᱠᱟᱹᱢᱤ ᱦᱚᱨᱟ ᱠᱚᱵᱚᱱ ᱥᱟᱵᱟ ᱚᱱᱟ ᱠᱚᱫᱚ ᱱᱟᱦᱜ ᱱᱟᱯᱟᱭ ᱵᱟᱝ ᱜᱟᱱᱚᱜ-ᱟ᱾ ᱦᱮᱥᱮ ᱱᱟᱯᱟᱭ ᱵᱟᱝ ᱵᱟᱝ ᱢᱮᱱ ᱛᱮᱜᱮ ᱞᱮᱠᱷᱟᱜ-ᱟ ᱚᱱᱟ ᱠᱚᱫᱚ ᱱᱟᱦᱜ᱾ ᱦᱩᱸ᱾
ᱛᱟᱠ ᱨᱮᱱ ᱦᱚᱲ ᱠᱚᱴᱷᱮᱡ ᱦᱚᱸ ᱢᱟᱱᱮ ᱵᱟᱹᱲᱤᱡ ᱢᱤᱫᱴᱮᱱ ᱥᱟᱸᱫᱮᱥ ᱪᱟᱞᱟᱜ-ᱟ। ᱥᱮ ᱢᱮᱥᱮᱡᱽ ᱪᱟᱞᱟᱜ-ᱟ, ᱥᱮ ᱵᱟᱝ? ᱩᱱᱠᱩ ᱠᱚ ᱦᱩᱫᱤᱥᱟ ᱵᱚᱞᱮ ᱱᱩᱠᱩᱚᱣᱟᱜ ᱛᱤᱱᱟᱹᱜ ᱢᱚᱡᱽ ᱢᱤᱫᱴᱟᱝ ᱯᱚᱨᱚᱵᱽ ᱠᱟᱱ ᱛᱟᱠᱚᱣᱟ᱾ ᱥᱮ ᱢᱤᱫᱴᱟᱝ ᱱᱚᱣᱟ ᱢᱟᱦᱟ ᱠᱟᱱ ᱛᱟᱠᱚᱣᱟ। ᱱᱚᱣᱟ ᱚᱠᱛᱮ ᱨᱮ ᱟᱹᱛᱷᱟᱹᱭᱲᱤ ᱜᱮ ᱪᱮᱫ ᱠᱚ ᱰᱟᱱᱥ ᱵᱟᱲᱟᱭᱮᱫᱟ ᱥᱮ ᱮᱱᱮᱡ ᱵᱟᱲᱟᱭ ᱠᱟᱱᱟ᱾ ᱟᱫᱚ ᱩᱱᱠᱩ ᱠᱚ ᱦᱩᱫᱤᱥᱟ ᱵᱚᱞᱮ, ᱱᱩᱠᱩᱣᱟᱜ ᱫᱚ ᱡᱟᱦᱟᱱᱟᱜ ᱚᱠᱛᱮ ᱨᱮᱜᱮ ᱠᱷᱟᱹᱞᱤ ᱠᱚ ᱮᱱᱮᱡ ᱵᱟᱲᱟᱭᱟ ᱥᱮ, ᱥᱮ ᱵᱟᱝ?
ᱦᱮᱸ।
ᱱᱚᱜ-ᱚᱱᱮ ᱤᱭᱟᱹᱛᱮ ᱡᱟᱦᱟᱱᱟᱜ ᱚᱱᱠᱟ ᱵᱤᱪᱟᱹᱨ ᱨᱮᱱᱟᱜ, ᱥᱮ ᱡᱟᱦᱟᱱᱟᱜ ᱢᱟᱨᱟᱝ ᱢᱟᱨᱟᱝ ᱦᱚᱲ ᱠᱚ ᱦᱮᱡ ᱞᱮᱱᱠᱷᱟᱱᱡ, ᱚᱱᱟ ᱨᱮᱱᱟᱜ ᱫᱟᱢᱟᱱ ᱠᱟᱛᱷᱟ ᱠᱚ ᱞᱟᱹᱭ ᱤᱫᱤ ᱞᱮᱠᱷᱟᱱ ᱠᱷᱟᱡ ᱩᱱ ᱚᱠᱛᱮ ᱨᱮ ᱫᱚ ᱟᱹᱰᱤ ᱱᱟᱯᱟᱭᱚᱜ ᱦᱩᱭᱩᱜ ᱜᱮᱭᱟ।
ᱦᱳᱭ᱾ ᱴᱷᱤᱠ ᱜᱮᱭᱟ ᱜᱚᱝᱠᱮ ᱟᱵᱤᱱ ᱥᱟᱶ ᱨᱚᱯᱚᱲ ᱠᱟᱛᱮᱫ ᱟᱹᱰᱤ ᱱᱟᱯᱟᱭ ᱟᱹᱰᱤ ᱢᱚᱸᱡᱽ ᱟᱹᱭᱠᱟᱹᱣᱱᱟ᱾ ᱛᱟᱭᱚᱢ ᱫᱟᱨᱟᱢ ᱟᱵᱟᱨ ᱱᱚᱝᱠᱟ ᱜᱮ ᱟᱨᱦᱚᱸ ᱨᱚᱯᱚᱲ ᱦᱩᱭᱩᱜ-ᱟ ᱱᱟᱦᱟᱜ᱾ ᱛᱮᱦᱮᱧ ᱱᱤᱭᱟᱹ ᱛᱮᱦᱮᱧ ᱫᱚ ᱱᱚᱝᱠᱟ ᱜᱮ᱾